ᱦᱮᱞᱳ ᱾
ᱦᱮᱸ ᱟᱸᱡᱚᱢ ᱧᱟᱢᱚᱜ ᱠᱟᱱᱟ?
ᱦᱮᱸ ᱟᱸᱡᱚᱢ ᱧᱟᱢᱚᱜ ᱠᱟᱱᱟ, ᱡᱚᱦᱟᱨ ᱜᱮ ᱾
ᱦᱮᱸ ᱡᱚᱦᱟᱨ ᱜᱮ ᱾
ᱟᱫᱚ ᱪᱮᱫ ᱠᱚᱢ ᱪᱤᱠᱟᱹ ᱵᱟᱲᱟᱭᱮᱫ-ᱟ ᱚᱱᱟ ᱜᱮ?
ᱱᱚᱜ-ᱚᱭ ᱱᱤᱛᱚᱜ ᱫᱚ ᱠᱟᱹᱴᱤᱡ ᱵᱟᱭᱨᱮ ᱥᱮᱫ ᱤᱧ ᱩᱰᱩᱠᱱᱟ ᱦᱚᱭ ᱢᱟᱱᱮ ᱨᱩᱢ ᱨᱮ ᱫᱩᱲᱩᱵ ᱠᱟᱛᱮᱜ ᱵᱷᱟᱞᱤ ᱛᱚ ᱟᱨ ᱵᱟᱝ ᱵᱩᱡᱩᱜ ᱠᱟᱱᱟ ᱟᱨ ᱵᱟᱭᱨᱮ ᱥᱮᱜ ᱦᱚᱸ ᱥᱟᱨᱟᱫᱤᱱ ᱪᱮᱬᱮ ᱠᱚᱠᱚ ᱨᱟᱜ ᱮᱜ-ᱟ ᱾ ᱵᱮᱠᱜᱨᱟᱣᱩᱱᱰ ᱟᱣᱟᱡᱽ ᱴᱟᱜ ᱠᱟᱹᱴᱤᱡ ᱟᱞᱟᱫᱟ ᱜᱚᱜ ᱠᱟᱱᱟ ᱾
ᱟᱪᱪᱷᱟ ᱟᱪᱪᱷᱟ ᱾
ᱛᱚᱵᱮ ᱟᱯᱮ ᱥᱮᱫ ᱫᱚ ᱞᱟᱹᱴᱣᱟᱹ ᱠᱩ ᱫᱚᱱ ᱜᱮᱭᱟ ᱥᱮ ᱵᱟᱝ? ᱡᱟᱦᱟᱸ ᱫᱚ ᱵᱟᱯᱞᱟ ᱨᱮ ᱥᱤᱸᱫᱟᱹᱨ ᱤᱭᱟᱹ ᱵᱟᱯᱞᱟ ᱥᱚᱢᱚᱭ ᱡᱟᱦᱟᱸ ᱫᱚ ᱞᱟᱹᱴᱩᱣᱟᱹ ᱠᱚ ᱫᱚᱱ, ᱡᱟᱦᱟᱸ ᱫᱚ ᱫᱟᱨᱟᱢ ᱥᱚᱢᱚᱭ ᱠᱚ ᱫᱚᱱᱟ ᱾ ᱥᱤᱸᱫᱨᱟᱹᱫᱟᱱ ᱥᱚᱢᱚᱡ ᱠᱚ ᱫᱚᱱᱟ ᱟᱞᱮ ᱥᱮᱫ ᱫᱚᱠᱚ ᱫᱚᱱ ᱜᱮᱭᱟ ᱵᱟᱯᱞᱟ ᱨᱮ ᱾ ᱟᱯᱮ ᱥᱮᱫ ᱫᱚ ᱵᱟᱠᱚ ᱫᱚᱱᱟ?
ᱵᱟᱝᱜᱮ ᱵᱟᱝᱜᱮ, ᱩᱱᱠᱩ ᱫᱚ ᱪᱤᱞᱤ ᱠᱚᱠᱚ ᱦᱩᱭᱩᱜ-ᱟ?
ᱩᱱᱠᱩ ᱫᱚ ᱩᱱᱠᱩ ᱫᱚ ᱡᱟᱦᱟᱸᱭ ᱥᱟᱱᱟᱢ ᱦᱚᱲ ᱠᱚ ᱫᱚᱱ ᱫᱟᱲᱤᱭᱟᱜ-ᱟ ᱾ ᱵᱟᱵᱟ ᱛᱟᱠᱩ ᱦᱚᱸᱠᱩ ᱦᱩᱭ ᱫᱟᱲᱤᱭᱟᱜ-ᱟ ᱵᱚᱭᱦᱟ ᱛᱟᱠᱩ ᱦᱚᱸᱠᱩ ᱦᱩᱭ ᱫᱟᱲᱤᱭᱟᱜ-ᱟ, ᱥᱮ ᱠᱩᱢᱟᱹᱝ ᱜᱚᱲᱚᱢ, ᱮᱸᱜ ᱞᱟᱸᱫᱟ ᱜᱟᱱᱚᱜ ᱢᱟᱱᱮ ᱡᱟᱦᱸᱟᱭ ᱜᱮᱠᱚ ᱫᱚᱱ ᱫᱟᱲᱮᱭᱟᱜᱼᱟ ᱾
ᱟᱪᱪᱷᱟ ᱟᱪᱪᱷᱟ ᱟᱪᱪᱷᱟ ᱾ ᱚᱱᱟ ᱫᱚ ᱠᱩᱲᱤ ᱯᱟᱦᱴᱟ ᱨᱮᱱ ᱠᱚ ᱦᱩᱭᱩᱜᱼᱟ ᱥᱮ ᱠᱚᱲᱟ ᱯᱟᱦᱴᱟ ᱨᱮᱱ?
ᱚᱱᱟ ᱫᱚ ᱠᱩᱲᱤ ᱯᱟᱦᱴᱟ ᱨᱮᱱ ᱦᱚᱸ ᱠᱚ ᱛᱟᱦᱮᱱᱟ ᱟᱨ ᱠᱚᱲᱟ ᱯᱟᱦᱴᱟ ᱨᱮᱱ ᱠᱚ ᱛᱟᱦᱮᱱᱟ ᱢᱟᱱᱮ ᱢᱤᱫᱴᱮᱱ ᱟᱠᱚᱣᱟᱜ ᱢᱤᱫᱴᱮᱱ ᱠᱚᱢᱯᱤᱴᱤᱥᱮᱱ ᱞᱮᱠᱟ ᱦᱩᱭᱩᱜᱼᱟ ᱚᱠᱚᱭ ᱵᱷᱟᱹᱜᱤ ᱠᱚ ᱮ ᱢᱟᱱᱮ ᱠᱚ ᱮᱱᱮᱡ ᱫᱟᱲᱮᱭᱟᱜ ᱠᱟᱱᱟ ᱾
ᱟᱪᱪᱷᱟ ᱚᱱᱠᱟ ᱫᱚ ᱵᱟᱝ ᱜᱮ ᱟᱞᱮ ᱱᱚᱛᱮ ᱫᱚ ᱾
ᱟᱪᱪᱷᱟ, ᱛᱚᱵᱮ ᱥᱚᱨᱦᱟᱭ ᱠᱚᱨᱮ ᱰᱟᱱᱴᱟ ᱠᱚ ᱫᱚᱱᱟ ᱥᱮ ᱵᱟᱝ?
ᱦᱩᱸ ᱰᱟᱱᱴᱟ ᱫᱚ ᱵᱟᱝ ᱦᱩᱭᱩᱜ ᱜᱮᱭᱟ ᱥᱚᱦᱚᱨᱟᱭ ᱨᱮᱫᱚ ᱾
ᱟᱸᱡᱚᱢ ᱠᱟᱜ-ᱟᱢ ᱰᱟᱱᱴᱟ ᱠᱟᱛᱷᱟ ᱡᱮ ᱥᱚᱨᱦᱟᱭ ᱨᱮᱠᱚ ᱫᱚᱱᱟ?
ᱩᱸ ᱥᱚᱦᱚᱨᱟᱭ ᱨᱮᱠᱚ ᱫᱚᱱᱟ ᱚᱱᱟ ᱫᱚ ᱵᱟᱹᱧ ᱵᱟᱲᱟᱭᱟ, ᱢᱮᱱᱠᱷᱟᱱ ᱟᱸᱡᱚᱢ ᱠᱟᱹᱫᱟᱹᱧ ᱢᱮᱱᱠᱷᱟᱱ ᱰᱟᱱᱴᱟ ᱫᱚ ᱢᱮᱫᱴᱟᱝ ᱮᱱᱮᱡ ᱠᱟᱱᱟ ᱾
ᱦᱳᱭ ᱚᱱᱟ ᱮᱱᱮᱡ, ᱵᱟᱝ ᱵᱟᱝ ᱚᱱᱟ ᱫᱚ ᱫᱤᱠᱩᱣᱟᱜ ᱰᱟᱱᱴ ᱫᱚ ᱢᱟᱱᱮ ᱦᱟᱱᱮ ᱚᱱᱟ ᱫᱚ ᱟᱞᱟᱫᱟ ᱮᱱᱮᱡ, ᱱᱤᱭᱟᱹ ᱫᱚ ᱢᱤᱫᱴᱮᱱ ᱵᱟᱯᱞᱟ ᱤᱭᱟᱹ ᱵᱟᱯᱞᱟ ᱫᱚ ᱵᱟᱝ ᱥᱚᱨᱤ ᱤᱭᱟᱹ ᱮᱸᱜ ᱥᱚᱨᱦᱟᱭ ᱨᱮ ᱚᱱᱟ ᱫᱚᱠᱚ ᱮᱱᱮᱡᱼᱟ, ᱚᱱᱟ ᱫᱚ ᱞᱟᱛᱟᱨ ᱠᱩᱞᱦᱤ ᱠᱷᱚᱱ ᱪᱮᱛᱟᱱ ᱠᱚᱲᱟ ᱜᱤᱫᱽᱨᱟᱹ
ᱟᱪᱪᱷᱟ ᱾
ᱚᱱᱟ ᱥᱚᱨᱦᱟᱭ ᱚᱱᱮ ᱮᱸᱜ
ᱟᱞᱮ ᱚᱱᱛᱮ ᱫᱚ ᱵᱟᱝ ᱦᱩᱭᱩᱜ ᱜᱮᱭᱟ ᱚᱱᱠᱟ ᱫᱚ ᱡᱚᱫᱤᱭᱳ, ᱮᱸᱜ ᱟᱫᱚ ᱥᱚᱦᱨᱟᱭ ᱨᱮᱫᱚ ᱱᱚᱝᱠᱟᱭᱟᱠᱚ
ᱦᱩᱸ ᱾
ᱮᱸᱜ ᱥᱩᱫᱩ ᱩᱱᱠᱩ ᱰᱟᱝᱨᱤ ᱠᱚ ᱡᱟᱦᱟᱸᱭ ᱠᱚᱠᱚ ᱛᱟᱦᱮᱱᱟ ᱛᱚ ᱩᱱᱠᱩ ᱢᱟ ᱰᱟᱝᱨᱤ ᱠᱚᱣᱟᱜ ᱯᱟᱨᱟᱵᱽ ᱜᱮ ᱠᱟᱱᱟ ᱾ ᱟᱫᱚ ᱰᱟᱝᱨᱤ ᱠᱚᱠᱚ ᱮᱸ ᱰᱟᱝᱨᱤ ᱠᱚ ᱠᱚ ᱟᱹᱰᱤ ᱡᱳᱨ ᱠᱚ ᱚᱱᱱᱚ ᱥᱚᱢᱚᱭ ᱫᱚᱠᱚ ᱢᱟᱹᱱᱫᱟᱹᱱ ᱠᱚᱣᱟ ᱠᱚ ᱪᱮᱫᱟᱜ ᱥᱮ ᱩᱱᱠᱩᱣᱟᱜ ᱯᱚᱨᱟᱵᱽ ᱜᱮ ᱠᱟᱱᱟ᱾ ᱩᱱᱠᱩ ᱠᱚ ᱟᱹᱰᱤ ᱡᱳᱨ ᱵᱚᱸᱜᱟ ᱛᱩᱞᱞᱚ ᱠᱚ ᱢᱟᱱᱟᱣ ᱠᱚᱣᱟ ᱠᱚ, ᱩᱱᱠᱩ ᱠᱚ ᱛᱩᱯᱩ ᱥᱟᱯᱟ ᱠᱚᱣᱟ ᱛᱟᱨᱯᱚᱨᱮ ᱚᱱᱟ ᱫᱷᱟᱣᱟ ᱠᱚᱠᱚ ᱜᱟᱞᱟᱝ ᱟᱠᱚᱣᱟ ᱦᱩᱲᱩ ᱨᱮᱱᱟᱜ᱾
ᱦᱳᱭ ᱦᱳᱭ᱾
ᱛᱟᱨᱯᱚᱨᱮ ᱫᱷᱟᱣᱟ ᱠᱚᱠᱚ ᱟᱠᱟᱣ ᱟᱠᱚᱣᱟ ᱠᱚ ᱦᱩᱸ ᱛᱟᱨ ᱛᱟᱯᱚᱨᱮ ᱟᱲᱟᱜ ᱫᱟᱨᱟᱢ ᱠᱚᱣᱟ ᱠᱚ ᱢᱤᱫ ᱫᱤᱱ ᱫᱚ᱾ ᱛᱟᱨᱯᱚᱨᱮ ᱫᱤᱱ ᱦᱤᱞᱚᱜ ᱫᱚᱠᱚ ᱠᱷᱩᱱᱴᱟᱹᱣ ᱠᱚᱣᱟ᱾
ᱟᱪᱪᱷᱟ ᱛᱚᱵᱮ ᱟᱯᱮ ᱥᱮᱫ ᱫᱚ ᱥᱚᱨᱦᱟᱭ ᱫᱚ ᱚᱠᱟ ᱞᱮᱠᱟ ᱦᱩᱭᱩᱜᱼᱟ ᱡᱮᱢᱚᱱ ᱡᱚᱠᱷᱚᱱ ᱯᱮ ᱮᱱᱮᱡ ᱜᱮᱭᱟ ᱛᱚᱠᱷᱚᱱ ᱫᱚ ᱢᱤᱫᱴᱷᱮᱡ ᱜᱮᱯ ᱯᱮ ᱮᱱᱮᱡ-ᱟ ᱥᱮ ᱞᱟᱛᱟᱨ ᱠᱩᱞᱦᱤ ᱠᱷᱚᱱ ᱪᱮᱛᱟᱱ ᱠᱩᱞᱦᱤ, ᱪᱮᱛᱟᱱ ᱠᱩᱞᱦᱤ ᱠᱷᱚᱱ ᱞᱟᱛᱟᱨ ᱠᱩᱞᱦᱤ ᱚᱱᱠᱟ ᱯᱮ ᱮᱱᱮᱡ ᱜᱮᱭᱟ?
ᱦᱚ ᱚᱱᱠᱟ ᱢᱟ ᱟᱰᱤᱥᱮᱫ ᱢᱟ ᱵᱟᱝ ᱦᱩᱭᱩᱜ-ᱟ ᱪᱮᱫᱟᱜ ᱥᱮ ᱡᱟᱦᱟᱸ ᱠᱚᱨᱮ ᱢᱟᱱᱮ ᱟᱵᱚ ᱥᱟᱱᱛᱟᱲ ᱦᱚᱲ ᱡᱟᱹᱥᱛᱤ ᱠᱚ ᱛᱟᱦᱮᱱᱟ ᱚᱱᱟᱨᱮ᱾ ᱚᱱᱟ ᱠᱚᱨᱮ ᱫᱚ ᱢᱟᱱᱮ ᱟᱹᱰᱤ ᱡᱳᱨ ᱢᱟᱱᱮ ᱩᱱ ᱥᱚᱢᱚᱭ ᱠᱷᱚᱱᱟᱜ ᱡᱟᱦᱟᱸ ᱞᱮᱠᱟ ᱦᱮᱡ ᱟᱹᱜᱩᱮ ᱠᱟᱱᱟ ᱦᱟᱯᱲᱟᱢ ᱠᱚ ᱵᱤᱫᱟᱹᱞ ᱠᱷᱚᱱᱟᱜ, ᱪᱮᱫ ᱞᱮᱠᱟ ᱥᱚᱦᱨᱟᱭᱚᱜ-ᱟ ᱠᱚ ᱚᱱᱟ ᱚᱱᱟ ᱚᱱᱩᱯᱟᱛ ᱛᱮ ᱢᱟᱱᱮ ᱚᱱᱟ ᱞᱮᱠᱷᱟ ᱞᱮᱠᱟ ᱛᱮᱠᱚ ᱢᱟᱱᱮ ᱠᱚ ᱥᱚᱦᱨᱟᱭᱚᱜ-ᱟ ᱠᱚ᱾ ᱢᱮᱱᱠᱷᱟᱱ ᱟᱞᱮ ᱫᱚ ᱵᱟᱨ ᱯᱮ ᱨᱚᱠᱚᱢ ᱠᱚᱢ ᱦᱚᱲ ᱢᱮᱥᱟ ᱢᱮᱱᱟᱜ ᱞᱮᱭᱟ ᱛᱚ ᱟᱫᱚ ᱵᱟᱹᱭ ᱵᱟᱹᱭᱛᱮ ᱚᱱᱟ ᱠᱚ ᱡᱤᱱᱤᱥ ᱠᱚ ᱟᱨᱩ ᱤᱫᱤᱜ ᱠᱟᱱᱟ᱾ ᱢᱟᱱᱮ ᱯᱟᱞᱴᱟᱣ ᱤᱫᱤᱜ ᱠᱟᱱᱟ ᱚᱱᱟ ᱠᱚ᱾ ᱥᱟᱶᱛᱮ ᱢᱟᱱᱮ ᱟᱹᱨᱩ ᱯᱷᱮᱨᱟᱜ ᱠᱟᱱᱟ ᱦᱮᱸ᱾ ᱚᱱᱟ ᱞᱟᱹᱜᱤᱫ ᱜᱮ ᱚᱱᱠᱟ ᱫᱚ ᱵᱟᱝ ᱦᱩᱭᱩᱜ ᱜᱮᱭᱟ, ᱚᱱᱠᱟ ᱪᱮᱛᱟᱱ ᱠᱩᱞᱦᱤ ᱞᱟᱛᱟᱨ ᱠᱩᱞᱦᱤ ᱫᱚ ᱵᱟᱝᱟ ᱟᱫᱚ ᱢᱤᱫ ᱫᱤᱱᱜᱮ ᱥᱩᱫᱷᱩ ᱠᱷᱩᱱᱴᱟᱹᱣ ᱦᱩᱭᱩᱜ-ᱟ᱾ ᱚᱱᱟ ᱫᱤᱱ ᱜᱮᱠᱚ ᱮᱱᱮᱡ ᱥᱮᱨᱮᱧᱟᱠᱚ᱾ ᱚᱱᱟ ᱦᱚᱸ ᱦᱮᱸ ᱛᱟᱦᱚᱞᱮ
ᱟᱞᱮ ᱥᱮᱫ ᱫᱚ ᱠᱟᱹᱴᱤᱡ ᱵᱷᱤᱱᱟᱹ ᱧᱚᱜ ᱜᱮ ᱦᱩᱭᱩᱜᱼᱟ᱾ ᱵᱷᱤᱱᱟᱹ ᱵᱚᱞᱛᱮ ᱮᱸ ᱠᱷᱩᱱᱴᱟᱹᱣ ᱰᱟᱝᱨᱟ ᱠᱚᱫᱚ ᱠᱟᱹᱴᱤᱡ ᱵᱟᱠᱚ ᱠᱚᱨᱟᱣᱮᱫᱟ ᱱᱮᱛᱟᱨ ᱫᱚ᱾ ᱪᱮᱫᱟᱜ ᱥᱮ ᱚᱱᱟ ᱨᱮᱭᱟᱜ ᱨᱤᱡᱮᱱ ᱫᱚ ᱤᱧ ᱦᱚᱸ ᱵᱟᱸᱧ ᱵᱟᱰᱟᱭᱟ ᱠᱤᱱᱛᱩ ᱥᱚᱨᱦᱟᱭ ᱨᱮᱠᱚ ᱮᱱᱮᱡ-ᱟ ᱞᱟᱛᱟᱨ ᱠᱩᱞᱦᱤ ᱠᱷᱚᱱ ᱪᱮᱛᱟᱱ ᱠᱩᱞᱦᱤ, ᱪᱮᱛᱟᱱ ᱠᱩᱞᱦᱤ ᱠᱷᱚᱱ ᱞᱟᱛᱟᱨ ᱠᱩᱞᱦᱤ ᱮᱱᱮᱡ ᱨᱟ ᱨᱟᱠᱟᱵ ᱦᱤᱡᱩᱜ ᱟᱠᱚ ᱞᱟᱛᱟᱨ ᱠᱩᱞᱦᱤ ᱠᱷᱚᱱ ᱟᱨᱚ ᱪᱮᱛᱟᱱ ᱠᱩᱞᱦᱤ ᱠᱷᱚᱱᱡ ᱠᱚ ᱮᱱᱮᱡ ᱟᱝᱜᱚ ᱦᱤᱡᱩᱜ-ᱟ᱾ ᱚᱱᱠᱟ ᱠᱚ ᱮᱱᱮᱡ ᱛᱟᱦᱮᱱᱟ᱾ ᱠᱚᱲᱟ ᱜᱤᱫᱽᱨᱟᱹ ᱦᱚᱸ ᱠᱚᱲᱟ ᱜᱤᱫᱽᱨᱟᱹ ᱦᱚᱸ ᱡᱚᱠᱷᱚᱱ ᱰᱟᱱᱴᱟ ᱠᱚ ᱫᱚᱱᱟ, ᱡᱚᱠᱷᱚᱱ ᱠᱚ ᱮᱱᱮᱡ-ᱟ ᱰᱟᱱᱴᱟ ᱮᱸ ᱛᱚᱠᱷᱚᱱ ᱚᱱᱟᱜᱮ ᱞᱟᱛᱟᱨ ᱠᱩᱞᱦᱤ ᱠᱷᱚᱱ ᱪᱮᱛᱟᱱ ᱠᱩᱞᱦᱤ, ᱪᱮᱛᱟᱱ ᱠᱩᱞᱦᱤ ᱠᱚ ᱞᱟᱛᱟᱨ ᱠᱩᱞᱦᱤ᱾ ᱟᱫᱚ ᱢᱩᱪᱟᱹᱫ ᱨᱮ ᱱᱟᱭᱠᱮᱭᱟᱜ ᱚᱲᱟᱜ ᱦᱚᱸᱠᱚ ᱦᱤᱨᱤᱭᱟ ᱜᱚᱰᱮᱛ ᱮᱴᱟᱜ ᱦᱚᱲᱟᱜ ᱦᱚᱸᱠᱚ ᱦᱤᱨᱤᱭᱟ, ᱢᱟᱺᱡᱷᱤ ᱦᱚᱲᱟᱜ ᱚᱲᱟᱜ ᱦᱚᱠᱚ ᱢᱟᱱᱮ ᱢᱚᱬᱮ ᱦᱚᱲ ᱡᱟᱦᱟᱸ ᱛᱤᱱᱟᱹᱜ ᱢᱮᱱᱟᱜ ᱠᱟᱜ ᱠᱚ ᱩᱱᱠᱩ ᱩᱱᱠᱩ ᱠᱚᱣᱟᱜ ᱚᱲᱟᱜ ᱠᱚ ᱦᱤᱨᱤᱭᱟ᱾
ᱟᱪᱪᱷᱟ ᱟᱪᱪᱷᱟ ᱟᱞᱮ ᱚᱱᱛᱮ ᱢᱟ ᱱᱚᱝᱠᱟ ᱱᱤᱭᱟᱢ ᱠᱚᱢᱟ ᱵᱟᱹᱱᱩᱜ ᱟᱟᱱᱟ᱾ ᱟᱫᱚ ᱴᱷᱟ ᱴᱚᱴᱷᱟᱠᱤᱭᱟᱹ ᱞᱮᱠᱟᱛᱮᱫᱚ ᱱᱟᱦᱟᱜ ᱚᱱᱟ ᱫᱚ ᱯᱟᱞᱴᱟᱣ ᱜᱮᱭᱟ ᱮᱴᱟᱜ ᱮᱴᱟᱜ ᱮᱴᱟᱜ ᱦᱩᱭᱩᱜ ᱜᱮᱭᱟ᱾
ᱦᱳᱭ ᱦᱳᱭ᱾
ᱟᱫᱚ ᱚᱱᱠᱟ ᱫᱚ ᱵᱟᱹᱱᱩᱜ-ᱟᱱᱟ ᱡᱳᱫᱤᱭᱳ᱾
ᱛᱟᱦᱚᱞᱮ ᱟᱯᱮ ᱚᱱᱛᱮ ᱫᱚ ᱛᱟᱨᱯᱚᱨᱮ ᱵᱟᱦᱟᱜ ᱟᱯᱮ ᱪᱮᱫᱮ ᱞᱮᱠᱟ?
ᱵᱟᱦᱟ ᱫᱚ ᱚᱱᱠᱟᱜᱮ ᱟᱫᱚ ᱟᱞᱮ ᱥᱮᱫ ᱫᱚ ᱵᱟᱦᱟ ᱫᱚ ᱢᱟᱱᱮ ᱠᱟᱹᱴᱤᱡ ᱢᱮᱥᱟᱜ ᱛᱟᱵᱚᱱ ᱜᱮᱭᱟ ᱵᱟᱦᱟ ᱫᱚ᱾ ᱡᱟᱦᱟᱸ ᱫᱚ ᱱᱟᱭᱠᱮ ᱦᱟᱲᱟᱢ ᱵᱟᱦᱟᱭ ᱟᱹᱜᱩᱭᱟ ᱚᱱᱮ ᱡᱟᱦᱮᱨ ᱵᱩᱴᱩᱨ ᱨᱮ ᱯᱩᱡᱟᱹ ᱦᱩᱭᱩᱜ-ᱟ᱾ ᱵᱟᱦᱟᱭ ᱟᱹᱜᱩᱭᱟ, ᱠᱟᱴᱟ ᱠᱚᱠᱚ ᱟᱹᱵᱩᱠᱮᱭᱟ᱾ ᱜᱚᱪᱷᱟᱨ ᱨᱮ ᱵᱟᱦᱟ ᱠᱚ ᱢᱟᱱᱮ ᱮᱢᱟᱣ ᱟᱠᱚᱣᱟᱭ᱾ ᱟᱛᱟᱝ ᱠᱚ ᱦᱳᱭ ᱟᱨ ᱤᱱᱟᱹᱜᱮ ᱚᱱᱟ ᱠᱚᱫᱚ ᱥᱮᱢ ᱜᱮᱭᱟ ᱠᱟ ᱠᱤᱱᱛᱩ ᱠᱟᱹᱴᱤᱡ ᱵᱷᱮᱜᱟᱨ ᱜᱮᱭᱟ᱾ ᱥᱮᱸᱫᱽᱨᱟ ᱵᱚᱞᱛᱮ ᱚᱠᱟ ᱥᱮᱸᱫᱽᱨᱟ?
ᱢᱟᱱᱮ ᱵᱟᱦᱟ ᱯᱚᱨᱮ ᱢᱤᱫᱴᱟᱝ ᱥᱮᱸᱫᱽᱨᱟ ᱦᱩᱭᱩᱜ ᱫᱚ ᱥᱮᱸᱫᱽᱨᱟ ᱠᱚ ᱪᱟᱞᱟᱜᱼᱟ ᱠᱚᱲᱟ ᱜᱤᱫᱽᱨᱟᱹ ᱾ ᱡ ᱫᱤᱱ ᱦᱤᱞᱳᱜ ᱵᱟᱥ ᱡᱮᱫᱤᱱ ᱦᱳᱜ ᱢᱟᱱᱮ ᱯᱩᱨᱟᱹ ᱵᱟᱥ ᱠᱮ ᱢᱟᱦᱟ ᱡᱮ ᱫᱤᱱ ᱦᱤᱞᱳᱜ ᱫᱟᱜ ᱫᱩᱞ ᱢᱟᱦᱟ ᱡᱮ ᱫᱤᱱ ᱦᱤᱞᱜ ᱫᱟᱜ ᱠᱚ ᱫᱩᱞ ᱡᱚᱝ ᱟᱼᱟ ᱩᱱ ᱦᱤᱞᱳᱜ ᱠᱚᱲᱟ ᱦᱚᱯ ᱦᱚᱯᱚᱱ ᱫᱚ ᱥᱮᱸᱫᱽᱨᱟ ᱠᱚᱠᱚ ᱪᱟᱞᱟᱜᱼᱟ
ᱵᱟᱝ ᱵᱟᱝ ᱟᱞᱮ ᱥᱮᱫ ᱫᱚ ᱮᱱᱦᱤᱞᱳᱜ ᱫᱚ ᱵᱟᱠᱚ ᱦᱤᱞᱟᱜ ᱜᱮᱭᱟ ᱾ ᱟᱞᱮ ᱥᱮᱫ ᱫᱚ ᱥᱟᱠᱨᱟᱛ ᱨᱮᱠᱚ ᱥᱮᱸᱫᱽᱨᱟᱭᱟ ᱟᱨ ᱦᱟᱱᱛᱮ ᱤᱭᱟᱹ ᱟᱨ ᱢᱤᱫᱴᱮᱱ ᱪᱮᱫᱪᱚ ᱠᱚ ᱥᱮᱸᱫᱽᱨᱟᱭᱟ ᱵᱟᱹᱧ ᱫᱤᱥᱟᱹᱭᱮᱫᱼᱟ ᱫᱚ ᱦᱮᱞᱟᱜ ᱛᱟᱦᱮᱱᱟᱠᱚ ᱥᱮᱸᱫᱽᱨᱟᱭ ᱤᱭᱟᱹ ᱟᱯᱮ ᱥᱮᱫ ᱫᱚ ᱨᱩᱰᱟᱹ ᱠᱚ ᱞᱟᱹᱭᱟ ᱟᱞᱮ ᱥᱮᱫ ᱫᱚ ᱨᱩᱸᱰᱟᱹ ᱫᱚ ᱵᱟᱠᱚ ᱞᱟᱹᱭᱟ ᱥᱟᱦᱟ ᱞᱩᱸᱰᱟᱹ ᱠᱚ ᱞᱟᱹᱭᱟ ᱾
ᱟᱪᱪᱷᱟ ᱟᱪᱪᱷᱟ ᱟᱪᱷᱟ ᱟᱞᱮ ᱥᱮᱫ ᱫᱚ ᱦᱮᱸ ᱚᱱᱟ ᱨᱩᱸᱰᱟᱹ ᱨᱩᱸᱰᱟᱹ ᱨᱮᱫᱚ ᱚᱱᱟ ᱫᱚᱠᱚ ᱪᱟᱞᱟᱜᱼᱟ ᱤᱭᱟᱹ ᱠᱚ ᱟᱹᱜᱩ ᱠᱚᱣᱟ ᱜᱩᱨᱩᱩ ᱥᱟᱨᱠᱟ ᱠᱚᱠᱚ ᱥᱮᱸᱫᱽᱨᱟ ᱠᱚᱣᱟ ᱩᱱᱠᱩ ᱫᱚ ᱾
ᱟᱪᱷᱟ ᱟᱨ ᱛᱚᱵᱮ ᱤᱭᱟᱹ ᱱᱤᱭᱟᱹ ᱤᱭᱟᱹ ᱨᱮᱫᱚ ᱵᱟᱦᱟ ᱨᱮᱫᱚ?
ᱵᱟᱦᱟ ᱨᱮᱫᱚ ᱢᱟᱱᱮ ᱚᱱᱟ ᱫᱚ ᱥᱮᱸᱫᱽᱨᱟ ᱞᱟᱹᱠᱛᱤ ᱠᱟᱱᱜ ᱡᱷᱚᱛᱚ ᱜᱮᱠᱚ ᱪᱟᱞᱟᱜᱼᱟ ᱛᱟᱨᱯᱚᱨᱮ ᱡᱟᱦᱟᱸᱭ ᱱᱟᱭᱠᱮᱭ ᱠᱟᱱ ᱫᱚᱭ ᱱᱟᱦᱟᱜ ᱥᱮᱸᱫᱽᱨᱟ ᱨᱮ ᱛᱟᱨᱯᱚᱨᱮ ᱦᱮᱡ ᱠᱟᱛᱮ ᱩᱱᱤ ᱱᱟᱭᱠᱮ ᱚᱲᱟᱜ ᱨᱮ ᱠᱚ ᱦᱤᱡᱩᱜᱼᱟ ᱾ ᱦᱮᱡ ᱠᱟᱛᱮ ᱛᱟᱨᱯᱚᱨᱮ ᱡᱟᱸᱜᱟ ᱠᱚ ᱟᱹᱨᱩᱵ ᱠᱚᱣᱟ ᱠᱚ ᱛᱟᱨᱯᱚᱨᱮ ᱟᱫᱚᱩᱱ ᱡᱟᱦᱟ ᱠᱚ ᱥᱮᱸᱫᱽᱨᱟ ᱟᱹᱜᱩᱣᱟ ᱟᱠᱟᱫ ᱫᱚ ᱚᱱᱟ ᱠᱚ ᱢᱟᱺᱡᱷᱤ ᱦᱟᱲᱟᱢ ᱴᱷᱮᱱ ᱠᱚ ᱥᱚᱫᱚᱨᱟ ᱢᱟᱺᱡᱷᱤ ᱦᱟᱲᱟᱢ ᱛᱟᱨᱯᱚᱨᱮ ᱟᱨᱦᱚᱸ ᱦᱟᱺᱰᱤ ᱴᱩᱠᱩᱡ ᱚᱰᱳᱠ ᱟᱠᱚᱣᱟᱭ ᱮᱢᱟ ᱠᱚᱣᱟᱭ ᱾ ᱚᱱᱠᱟ ᱦᱩᱭᱩᱜᱼᱟ ᱱᱚᱛᱮ ᱫᱚ ᱚᱱᱟ ᱢᱚᱴ ᱢᱩᱩᱴᱤ ᱵᱟᱦᱟ ᱨᱮ ᱫᱚ ᱥᱮᱸᱫᱽᱨᱟ ᱫᱚ ᱞᱟᱹᱠᱛᱤ ᱠᱟᱱᱟ ᱾
ᱮᱸ ᱾ ᱵᱟᱹᱧ ᱧᱮᱞ ᱟᱠᱟᱫ ᱠᱚᱣᱟ ᱥᱮᱸᱫᱽᱨᱟ ᱫᱚ ᱟᱫᱚ ᱦᱩᱭ ᱫᱟᱲᱮᱭᱟᱜ ᱢᱮᱱᱟᱜᱼᱟ ᱟᱫᱚ ᱴᱚᱴᱷᱟ ᱦᱤᱥᱟᱹᱵ ᱛᱮ ᱠᱟᱹᱴᱤᱡ ᱵᱷᱤᱱᱟᱹᱛᱚ ᱦᱩᱭ ᱫᱟᱲᱮᱭᱟᱜ ᱜᱮᱭᱟ ᱦᱮᱸ ᱡᱮᱢᱚᱱ ᱟᱞᱮᱥᱮᱫ ᱞᱟᱹᱴᱩ ᱫᱚᱱ ᱢᱮᱱᱟᱜ ᱟᱠᱟᱫᱼᱟ ᱨᱸᱡᱟᱹ ᱫᱚᱱ ᱢᱮᱱᱟᱜ ᱟᱠᱟᱜᱼᱟ ᱟᱯᱮ ᱥᱮᱫ ᱨᱸᱡᱟᱹ ᱫᱚᱱ ᱱᱠᱩ ᱞᱟᱹᱴᱩᱣᱟᱹ ᱫᱚᱱ ᱠᱚ ᱩᱱᱠᱩ ᱰᱟᱱᱴᱟ ᱫᱚᱱ ᱠᱚᱫᱚ ᱦᱳᱭ ᱴᱚᱴᱷᱟ ᱦᱤᱥᱟᱵ ᱛᱮ ᱵᱷᱤᱱᱟᱹ ᱦᱩᱭ ᱫᱟᱲᱮᱭᱟᱜ ᱜᱮᱭᱟ ᱾
ᱦᱩᱸ ᱾ ᱟᱨ ᱥᱟᱠᱨᱟᱛ ᱨᱮᱫᱚ ᱟᱞᱮ ᱫᱚ ᱵᱟᱠᱚ ᱥᱮᱸᱫᱽᱨᱟᱭᱟ ᱾
ᱥᱟᱠᱨᱟᱛ ᱨᱮ ᱵᱟᱯᱮ ᱥᱮᱸᱫᱽᱨᱟᱭᱟ ᱾
ᱵᱟᱝ ᱵᱟᱝᱟ ᱟᱞᱮᱥᱮᱫ ᱫᱚ ᱥᱟᱠᱨᱟᱛ ᱨᱮᱫᱚ ᱜᱟᱲᱭᱟ ᱥᱮᱱ ᱠᱚ ᱪᱟᱞᱟᱜᱼᱟ ᱢᱮᱱᱠᱷᱟᱱ ᱥᱮᱸᱫᱽᱨᱟ ᱫᱚ ᱵᱟᱝᱜᱮ ᱾
ᱟᱪᱷᱟ ᱟᱞᱮ ᱥᱮᱫ ᱫᱚ ᱜᱟᱹᱲᱤᱭᱟ ᱜᱟᱹᱲᱤᱭᱟ ᱤᱥᱤᱱ ᱫᱚ ᱵᱟᱠᱚ ᱦᱤᱞᱟᱜ ᱟ ᱩᱱᱠᱩ ᱫᱚ ᱾ ᱦᱮᱸ ᱜᱟᱹᱲᱤ ᱩᱱᱠᱩ ᱡᱟᱦᱟᱸᱭ ᱤᱭᱟᱹ ᱨᱮᱱ ᱠᱚ ᱡᱩᱛ ᱠᱚᱣᱟ ᱩᱱᱠᱩ ᱵᱩᱥᱩᱵ ᱨᱮᱱ ᱦᱟᱝ? ᱟᱨ ᱠᱟᱹᱴᱤᱡ ᱠᱚ ᱞᱮᱭᱟ ᱥᱮ ᱵᱷᱤᱱᱟᱹ ᱧᱚᱜ ᱠᱚ ᱥᱟᱡᱟᱜᱼᱟ ᱠᱚᱲᱟ ᱦᱚᱯᱚᱱ ᱾
ᱦᱮᱸ ᱦᱮᱸ ᱦᱮᱸ ᱟᱞᱟᱫᱟ ᱨᱚᱠᱚᱢ ᱦᱩᱸ ᱾
ᱦᱳᱭ, ᱟᱫᱚ ᱚᱱᱟ ᱫᱚᱠᱚ ᱚᱲᱟᱜ ᱚᱲᱟᱜ ᱠᱚ ᱠᱷᱚᱭᱟ ᱥᱮ
ᱦᱳᱭ ᱚᱲᱟᱜ ᱚᱲᱟᱜ ᱜᱮᱠᱚ ᱪᱟᱞᱟᱜᱼᱟ ᱾
ᱟᱪᱪᱷᱟ ᱚᱲᱟᱜ ᱚᱲᱟᱜ ᱠᱚ ᱪᱟᱞᱟᱜᱼᱟ ᱟᱨᱠᱚ ᱮᱱᱮᱡ ᱴᱚ ᱠᱟᱭᱟ ᱢᱟᱱᱮ
ᱮᱱᱮᱡ ᱦᱮᱸ ᱯᱚᱨᱚᱵᱽ ᱢᱟᱱᱮ ᱠᱚ ᱮᱱᱮᱡ ᱟᱠᱚ ᱾
ᱟᱨ ᱾
ᱩᱱ ᱞᱳᱜ ᱫᱚ ᱚᱲᱟᱜ ᱚᱲᱟᱜ ᱦᱚᱸᱠᱚ ᱪᱟᱞᱟᱜᱼᱟ ᱛᱟᱨᱯᱚᱨᱮ ᱮᱴᱟᱜ ᱟᱹᱛᱩ ᱠᱷᱚᱱ ᱮᱴᱟᱜ ᱟᱹᱛᱩ ᱠᱚ ᱪᱟᱞᱟᱜᱼᱟ ᱾ ᱟᱠᱚᱭᱟᱜ ᱟᱹᱛᱩ ᱠᱷᱚᱱ ᱚᱱᱠᱟ ᱮᱴᱟᱜ ᱟᱹᱛᱩ ᱨᱮᱱ ᱦᱚᱸ ᱟᱹᱛᱩ ᱛᱮᱠᱚ ᱮᱴᱟᱜ ᱦᱚᱲᱟᱜ ᱟᱹᱛᱩ ᱛᱮᱠᱚ ᱦᱮᱡᱩᱜᱼᱟ ᱚᱝᱠᱟ ᱾
ᱛᱚ ᱟᱯᱮ ᱥᱮᱜ ᱫᱚ ᱫᱟᱸᱥᱟᱭ ᱮᱱᱮᱡ ᱫᱚ ᱚᱠᱟ ᱞᱮᱠᱟ ᱠᱚ ᱦᱤᱡᱩᱜ ᱜᱮᱭᱟ ᱡᱟᱦᱟᱸ ᱟᱹᱛᱩ ᱠᱚᱨᱮᱜ ᱫᱟᱸᱥᱟᱭ ᱮᱱᱮᱡ?
ᱫᱟᱜ ᱦᱮᱸ ᱟᱞᱮ ᱚᱱᱛᱮ ᱫᱟᱸᱥᱟᱭ ᱮᱱᱮᱡ ᱦᱩᱭᱩᱜ ᱜᱮᱭᱟ ᱛᱚ ᱾
ᱡᱮᱢᱚᱱ ᱟᱞᱮ ᱥᱮᱜ ᱫᱚ ᱫᱟᱸᱥᱟᱭ ᱮᱱᱮᱡ ᱠᱚ ᱦᱤᱡᱩᱜᱼᱟ ᱾ ᱢᱟᱱᱮ ᱪᱤᱱ ᱞᱮᱠᱟ, ᱟᱞᱮ ᱟᱹᱛᱩ ᱨᱮᱦᱚᱸ ᱩᱝᱠᱩ ᱚᱝᱠᱟ ᱜᱮᱠᱚ ᱦᱮᱞᱟᱜ-ᱟ᱾ ᱡᱟᱦᱟᱸ ᱫᱚ ᱢᱟᱨᱟᱜ ᱯᱤᱧᱪᱟᱹᱨ ᱠᱚ ᱛᱚᱞ ᱠᱟᱜ-ᱟ, ᱢᱤᱜᱴᱷᱮᱱ ᱠᱚ ᱡᱚᱢᱴᱷᱮ ᱠᱟᱜ-ᱟ ᱟᱨ ᱚᱝᱠᱟ ᱞᱤᱵᱚᱭ ᱞᱚᱵᱚᱭ ᱫᱚᱢᱮ ᱠᱚ ᱞᱟᱲᱟᱣ ᱞᱟᱲᱟᱣ ᱛᱮᱠᱚ ᱠᱩ ᱦᱮᱞᱟᱜ-ᱟ, ᱟᱨ ᱨᱮᱵᱮᱫ ᱫᱚ ᱵᱟᱠᱩ ᱨᱮᱵᱮᱡ ᱡᱚᱱᱟᱜ-ᱟ, ᱡᱮᱢᱚᱱ ᱱᱚᱱᱛᱮ ᱠᱤ ᱠᱤᱪᱷᱩᱧ ᱧᱮᱞᱮᱜ ᱠᱚᱣᱟ ᱢᱟᱨᱟᱜ ᱯᱤᱧᱪᱟᱹᱨ ᱦᱩ ᱨᱮᱵᱮᱜ ᱡᱚᱱᱟᱜ ᱟᱞᱮ ᱥᱮᱫᱷ ᱫᱚ ᱚᱝᱠᱟ ᱫᱚ ᱵᱟᱠᱚ ᱟᱞᱮ ᱥᱮᱫ ᱫᱚ ᱵᱟᱠᱚ ᱨᱮᱵᱮᱜ ᱡᱚᱱᱟᱜ ᱜᱮᱭᱟ᱾
ᱟᱪᱪᱷᱟ᱾
ᱟᱨ ᱫᱟᱸᱥᱟᱭ ᱨᱮ ᱨᱩᱢ ᱵᱚᱸᱜᱟ ᱠᱚ ᱩᱰᱩᱠ ᱠᱚᱣᱟ, ᱟᱯᱮ ᱥᱮᱜ ᱫᱚ ᱚᱠᱟᱮᱠᱟ ᱫᱟᱸᱥᱟᱭ ᱨᱮ ᱨᱩᱢ ᱵᱚᱸᱜᱟ ᱠᱚ ᱩᱰᱩᱠ ᱠᱚᱣᱟ ᱥᱮ ᱵᱟᱝ?
ᱨᱩᱢ ᱵᱚᱸᱜᱟ ᱫᱚ ᱵᱟᱝᱠᱚ ᱳᱰᱳᱜᱟ, ᱢᱮᱱᱠᱷᱟᱱ ᱫᱟᱥᱟᱸᱭ ᱡᱟᱦᱟᱸ ᱫᱷᱚᱨᱚᱢ ᱜᱩᱨᱩ ᱢᱮᱱᱟᱭ ᱠᱮᱭᱟ ᱚᱱᱟ ᱧᱩᱛᱩᱢ ᱛᱮ ᱥᱤᱸᱫᱩᱨ ᱠᱚᱠᱚ ᱴᱤᱰᱟᱹᱜᱟ ᱵᱚᱸᱜᱟ ᱵᱩᱨᱩᱭᱟᱠᱚ, ᱚᱱᱟ ᱵᱚᱸᱜᱟ ᱵᱩᱨᱩ ᱛᱟᱭᱚᱢ ᱛᱮ ᱛᱟᱨ ᱯᱚᱨᱮ ᱢᱤᱜ ᱢᱚᱦᱚᱲᱟᱭ ᱜᱮ ᱟᱫᱚ ᱫᱟᱸᱥᱟᱭ ᱫᱟᱬᱟᱱ ᱠᱚ ᱚᱰᱚᱠᱚᱜ-ᱟ᱾
ᱟᱪᱪᱷᱟ, ᱟᱨ ᱛᱚᱵᱮ ᱵᱚᱸᱜᱟ ᱵᱩᱨᱩ ᱫᱚ ᱚᱠᱟ ᱚᱠᱛᱚ ᱠᱚ ᱩᱰᱩᱠ ᱠᱚᱣᱟ ᱟᱯᱮ ᱥᱮᱫ ᱫᱚ?
ᱵᱚᱸᱜᱟ ᱵᱩᱨᱩ ᱫᱚ ᱚᱠᱟ ᱠᱚᱨᱮ ᱥᱚᱢᱚᱭ ᱠᱚ ᱚᱲᱳᱠ ᱠᱚᱣᱟ?
ᱦᱮᱸ ᱡᱟᱦᱟᱸ ᱡᱚᱠᱷᱚᱱ ᱠᱚ ᱨᱩᱢᱩᱜ ᱫᱚ।
ᱟᱪᱪᱷᱟ ᱟᱪᱪᱷᱟ, ᱵᱚᱸᱜᱟ ᱵᱩᱨᱩ ᱫᱚ ᱥᱩᱫᱩ ᱤᱭᱟᱹ ᱥᱚᱢᱚᱭ ᱠᱚ ᱤᱭᱟᱹ ᱚᱲᱳᱠᱚᱜ-ᱟ ᱠᱚ ᱵᱟᱦᱟ ᱠᱚ᱾ ᱢᱟᱜᱽᱢᱚᱬᱮ ᱠᱚ᱾
ᱟᱪᱪᱷᱟ, ᱟᱞᱮᱥᱮᱫ ᱫᱚ ᱟᱞᱮᱥᱮᱫ ᱫᱚ ᱢᱟᱜᱽ ᱢᱚᱬᱮ ᱫᱚ ᱵᱟᱝ ᱦᱩᱭᱩᱜ ᱜᱮᱭᱟ ᱵᱟᱦᱟ ᱫᱚ ᱦᱩᱭᱩᱜ-ᱟ᱾ ᱠᱤᱱᱛᱩ ᱵᱟᱦᱟ ᱨᱮᱫᱚ ᱵᱚᱸᱜᱟ ᱵᱩᱨᱩ ᱫᱚ ᱵᱟᱠᱩ ᱩᱰᱩᱠ ᱠᱚᱣᱟ, ᱢᱟᱱᱮ ᱨᱩᱢᱩᱜ ᱨᱮᱦᱚᱸ ᱠᱚ ᱵᱟᱦᱟ ᱨᱮ ᱫᱚ ᱵᱟᱝ ᱫᱟᱥᱟᱭ ᱨᱮᱜᱮ ᱠᱩ ᱨᱩᱢᱩᱜ-ᱟ᱾
ᱟᱪᱪᱷᱟ ᱟᱪᱪᱷᱟ, ᱵᱟᱦᱟ ᱟᱫᱚ ᱟᱞᱮ ᱫᱚ ᱵᱟᱦᱟ ᱫᱚ ᱪᱮᱜᱠᱟ, ᱱᱟᱭᱠᱮ ᱢᱟᱱᱮ ᱯᱳᱭᱞᱳ ᱫᱤᱱ ᱦᱤᱞᱳᱜ ᱢᱟᱠᱚ ᱜᱚᱴᱟ ᱠᱚ ᱥᱟ ᱩᱢ ᱱᱟᱲᱠᱟᱜ-ᱟ ᱠᱚ᱾ ᱛᱟᱨᱯᱚᱨᱮ ᱩᱢ ᱱᱟᱲᱠᱟ ᱯᱚᱨᱮ ᱱᱟᱭᱠᱮᱭᱟᱜ ᱨᱟᱪᱟᱨᱮ ᱟᱸ ᱠᱚ ᱢᱟᱱᱮ ᱢᱟᱱᱮ ᱱᱚᱝᱠᱟ ᱜᱮ ᱜᱩᱨᱤᱡ ᱯᱷᱟᱨᱪᱟᱭ ᱛᱮ ᱛᱟᱨᱯᱚᱨᱮ ᱚᱲᱮ ᱵᱚᱸᱜᱟ ᱠᱚ ᱚᱰᱳᱠᱚᱜ-ᱟ᱾ ᱟᱫᱚ ᱡᱮᱡᱟᱨ ᱟᱠᱚ ᱚᱱᱮ ᱥᱟᱯᱟᱵ ᱠᱚᱠᱚ ᱫᱚᱦᱚ ᱠᱟᱜ-ᱟ ᱠᱚ, ᱢᱟᱱᱮ ᱚᱠᱚᱭ ᱠᱚᱣᱟᱜ ᱥᱟᱯᱟᱯ ᱢᱟᱨᱟᱝ ᱵᱩᱨᱩ ᱡᱟᱦᱮᱨ ᱟᱭᱳ ᱚᱠᱚᱭ ᱟᱠᱚᱣᱟᱜ ᱥᱟᱯᱟᱵ ᱛᱟᱦᱮᱱᱟ ᱛᱚ ᱟᱠᱚ ᱟᱠᱚᱛᱮ ᱵᱚᱸᱜᱟ ᱡᱚᱠᱷᱚᱱ ᱟᱠᱚ ᱛᱮᱜᱮ ᱠᱚ ᱚᱰᱳᱠᱚᱜ-ᱟ ᱛᱚᱠᱷᱚᱱ ᱡᱮᱡᱟᱨ ᱟᱠᱚ ᱟᱠᱚ ᱢᱚᱛᱚ ᱥᱟᱯᱟᱵ ᱠᱚ ᱥᱟᱵᱟ ᱡᱮ ᱩᱱᱫᱚ ᱵᱟᱠᱚ ᱞᱮᱭᱟᱠᱚᱣᱟ ᱡᱮ ᱩᱱᱤᱭᱟᱜ ᱟᱢ ᱱᱩᱭᱩᱜ ᱢᱮ ᱥᱮ ᱩᱱᱤ ᱱᱩᱭᱩᱜ ᱢᱮ ᱚᱱᱟ ᱫᱚ ᱵᱟᱝ ᱚᱱᱟᱫᱚ ᱟᱠᱚ ᱛᱮᱜᱮ ᱠᱚ ᱚᱲᱳᱠᱚᱜ-ᱟ, ᱟᱠᱚ ᱟᱠᱚ ᱛᱮᱜᱮ ᱟᱠᱚᱣᱟᱜ ᱥᱟᱯᱟᱵ ᱠᱚ ᱥᱟᱵ ᱡᱚᱧᱟᱜ-ᱟ᱾ ᱚᱝᱠᱟ ᱠᱟᱛᱮᱜ ᱜᱮ ᱠᱚ ᱚᱰᱳᱠᱚᱜ-ᱟ ᱦᱟᱸᱜ ᱛᱟᱨᱯᱚᱨᱮ ᱡᱟᱦᱮᱨ ᱦᱩᱸ ᱞᱮᱭᱢᱮ ᱫᱟ᱾
ᱠᱟᱜᱮ ᱡᱚᱢᱚᱱ ᱫᱟᱸᱥᱟᱭ ᱠᱩ ᱮᱱᱮᱡ-ᱟ, ᱢᱩᱪᱟᱹᱫᱟᱠᱩ ᱫᱟᱸᱥᱟᱭ ᱮᱱᱮᱡ ᱨᱮ᱾ ᱥᱮ ᱡᱚᱠᱷᱚᱱ ᱢᱟᱺᱡᱷᱤ ᱛᱷᱟᱱ ᱠᱩ ᱥᱮᱴᱮᱨᱟ ᱛᱚᱠᱷᱚᱱ ᱡᱚᱛᱚᱡ ᱵᱚᱸᱜᱟ ᱢᱟᱱᱮ ᱟᱠᱚ ᱛᱮᱠᱚ ᱟᱠᱚ ᱛᱮᱜᱮ ᱠᱚ ᱩᱰᱩᱠ ᱦᱤᱡᱩᱜ-ᱟ ᱟᱨᱠᱚ ᱨᱩᱢᱩᱜ-ᱟ᱾ ᱥᱤᱨᱤᱧ ᱛᱟᱞᱟ ᱠᱚᱛᱮ ᱠᱚ ᱠᱤᱪᱷᱩ ᱫᱚᱠᱚ ᱩᱰᱩᱠ ᱦᱤᱡᱩᱜ-ᱟ, ᱚᱠᱚᱭ ᱫᱚ ᱨᱟᱹᱥᱠᱟᱹ ᱛᱤᱜᱤ᱾ ᱠᱩ ᱵᱚᱸᱜᱟ ᱠᱩ ᱚᱸᱰᱳᱜ ᱦᱤᱡᱩᱜ-ᱟ᱾
ᱦᱩᱸ ᱦᱩᱸ᱾
ᱟᱨᱠᱩ ᱥᱩᱢᱩᱨ ᱠᱚᱣᱟ, ᱟᱫᱚ ᱟᱞᱮ ᱥᱮᱱ ᱫᱚ ᱧᱮᱞ ᱞᱮ ᱠᱷᱟᱱ ᱚ ᱦᱚᱲ ᱮᱴᱟᱜ ᱦᱚᱲ ᱠᱚ ᱢᱟᱱᱮᱭᱟ ᱡᱮ ᱵᱚᱸᱜᱟ ᱵᱩᱨᱩ ᱠᱩ ᱫᱟᱞᱮᱜ ᱠᱚᱣᱟ᱾ ᱟᱞᱮ ᱥᱮᱫ ᱫᱚ ᱠᱟᱹᱴᱤᱡ ᱫᱟᱞ ᱠᱟᱛᱮᱜ ᱠᱩ ᱥᱩᱢᱩᱨ ᱠᱚᱣᱟ, ᱫᱟᱥᱟᱭ ᱨᱮ ᱡᱟᱦᱟᱸ ᱛᱤᱱᱟᱹᱜ ᱜᱚᱸᱥᱟᱭ ᱠᱚᱠᱚ ᱩᱰᱩᱠᱚᱜ-ᱟ ᱥᱮ, ᱫᱟᱞ ᱠᱟᱛᱮᱜ ᱜᱮᱠᱩ ᱥᱩᱢᱩᱨ ᱠᱚᱣᱟ ᱟᱞᱮᱥᱮᱫ ᱫᱚ ᱪᱩᱲᱪᱩᱲᱤ ᱛᱮᱠᱚ ᱫᱟᱞ ᱠᱚᱣᱟ, ᱴᱷᱮᱸᱜᱟ ᱛᱮᱠᱚ ᱫᱟᱞ ᱠᱚᱣᱟ, ᱢᱟᱱᱮ ᱡᱟᱹᱱᱩᱢ ᱴᱷᱮᱸᱜᱟ ᱠᱚᱛᱮ ᱟᱫᱚ ᱠᱟᱴᱤᱡ ᱮᱴᱟᱜ ᱨᱚᱠᱚᱢ ᱡᱟᱦᱟᱸᱭ ᱜᱤᱞᱮ ᱟᱞᱮ ᱞᱮ ᱞᱟᱹᱭ ᱡᱮ ᱟᱞᱮ ᱥᱮᱫ ᱫᱚ ᱱᱚᱝᱠᱟ ᱠᱟᱛᱮᱫ ᱠᱚ ᱥᱩᱢᱩᱨ ᱠᱚᱣᱟ ᱵᱚᱸᱜᱟ ᱟᱨ ᱠᱟᱹᱴᱤᱡ ᱵᱷᱤᱱᱟᱹ ᱜᱮ ᱠᱚ ᱵᱩᱡ ᱪᱮᱫ ᱢᱮᱱᱟ ᱠᱚ ᱦᱮᱸ ᱟᱯᱮ ᱫᱚ ᱵᱚᱸᱜᱟ ᱵᱩᱨᱩ ᱯᱮ ᱫᱟᱞ ᱠᱚᱣᱟ ᱟᱫᱚ ᱢᱟᱲᱟᱝ ᱠᱷᱚᱡ ᱜᱮ ᱚᱱᱠᱟ ᱠᱟᱛᱮᱫ ᱠᱚ ᱥᱩᱢᱩᱨ ᱟᱠᱟᱫ ᱠᱚᱣᱟ, ᱢᱟᱱᱮ ᱫᱟᱞ ᱛᱚ ᱮᱢᱚᱱ ᱫᱟᱞ ᱴᱷᱮᱸᱜᱟ ᱢᱮᱸᱜᱟ ᱡᱚᱛᱚ ᱨᱟᱹᱯᱩᱫᱚᱜ-ᱟ, ᱚᱱᱠᱟ ᱠᱚ ᱫᱟᱞ ᱠᱚᱣᱟ᱾
ᱟᱪᱪᱷᱟ ᱟᱪᱪᱷᱟ ᱟᱪᱪᱷᱟ, ᱟᱞᱮᱥᱮᱫ ᱫᱚ ᱚᱱᱠᱟ ᱫᱚ ᱵᱟᱝᱟ ᱟᱫᱚ ᱚᱱᱮ ᱡᱚᱠᱷᱚᱱ ᱱᱟᱭᱠᱮ ᱠᱚ ᱱᱟᱭ ᱠᱮ ᱚᱲᱟᱜ ᱨᱮ ᱡᱚᱠᱷᱚᱱ ᱚᱱᱟ ᱵᱚᱸᱜᱟ ᱵᱩᱩᱨ ᱡᱚᱠᱷᱚᱱ ᱠᱚ ᱚᱰᱳᱠᱚᱜ-ᱟ ᱛᱟᱨᱯᱚᱨᱮ ᱩᱱᱠᱩ ᱫᱚ ᱱᱟᱭᱠᱮ ᱟᱛᱮ ᱱᱟᱭᱠᱮ ᱥᱚᱢᱮᱛ ᱠᱚ ᱦᱤᱡᱩᱜ ᱟᱠᱚ ᱡᱟᱦᱮᱨ ᱛᱷᱟᱱ ᱛᱮ᱾ ᱧᱮᱞ ᱟᱠᱚ ᱚᱠᱟ ᱠᱚᱨᱮ ᱜᱟᱱ ᱟᱠᱟᱱᱟ ᱥᱮ ᱵᱟᱝᱟ ᱵᱟᱝ ᱜᱟᱱ ᱠᱟᱱᱟ ᱥᱮ ᱵᱟᱝᱟ ᱚᱠᱟ ᱡᱩᱫᱤ ᱵᱟᱝ ᱜᱟᱱ ᱟᱠᱟᱱᱟ ᱚᱱᱟ ᱫᱚᱠᱚ ᱩᱫᱩᱜ ᱥᱚᱫᱚᱨᱟ ᱠᱚ ᱦᱮᱸᱥᱮ ᱚᱱᱟ ᱨᱩᱢ ᱛᱟᱞᱟ ᱛᱮᱜᱮ ᱠᱚ ᱩᱫᱩᱜ ᱥᱚᱫᱚᱨᱟ᱾ ᱡᱮ ᱡᱟᱸᱦᱟᱱᱟᱜ ᱠᱷᱟᱢᱛᱤ ᱢᱮᱱᱟᱜ ᱟᱠᱟᱫᱟ ᱵᱚᱸᱜᱟ ᱵᱩᱨᱩ ᱠᱚ ᱚᱱᱟ ᱠᱚ ᱧᱮ ᱟᱠᱚ᱾ ᱛᱟᱨᱯᱚᱨ ᱟᱞᱮ ᱨᱮᱱ ᱟᱞᱮ ᱨᱮᱱ ᱵᱚᱸᱜᱟᱼᱵᱩᱨᱩ ᱠᱚᱫᱚ ᱩᱱᱠᱩ ᱟᱞᱮ ᱨᱮᱱ ᱫᱚ ᱵᱟᱝᱟ ᱢᱟᱱᱮ ᱟᱞᱮ ᱱᱚᱛᱮ ᱨᱮᱱ ᱠᱚ ᱡᱟᱦᱟᱸ ᱡᱟᱦᱮᱨ ᱨᱮᱱ ᱵᱚᱸᱜᱟ ᱵᱩᱨᱩ ᱠᱚ ᱛᱚᱠᱷᱚᱱ ᱫᱚ ᱩᱱᱠᱩ ᱫᱚ ᱢᱟᱲᱟᱝ ᱢᱟᱱᱮ ᱥᱩᱢᱟᱹᱱ ᱫᱚᱠᱚ ᱥᱩᱢᱟᱹᱱᱚᱜ-ᱟ ᱫᱟᱲᱮ ᱮᱢ ᱠᱟᱛᱮ ᱜᱮ ᱠᱚ ᱥᱩᱢᱟᱹᱱᱚᱜ-ᱟ ᱩᱱᱠᱩ ᱫᱚ ᱫᱟᱞ ᱛᱚᱞ ᱠᱟᱛᱮᱫ ᱫᱚ ᱵᱟᱝᱜᱮ ᱱᱚᱛᱮ ᱫᱚ᱾
ᱵᱟᱝ ᱟᱞᱮ ᱥᱮᱫ ᱫᱚ ᱢᱟᱱᱮ ᱡᱟᱦᱟᱸᱭ ᱫᱚ ᱚᱱᱮ ᱡᱟᱦᱟᱸ ᱫᱚ ᱟᱭᱟᱜ ᱥᱟᱯᱟᱵ ᱠᱚ ᱢᱮᱱᱟᱜ-ᱟ ᱚᱱᱟᱛᱮ ᱵᱟᱭ ᱥᱩᱢᱩᱨᱚᱜ ᱠᱷᱟᱱ ᱛᱚᱠᱷᱚᱱ ᱠᱚ ᱫᱟᱞ ᱥᱢᱩᱨ ᱠᱟᱭᱟ ᱩᱱᱤ ᱫᱚ, ᱟᱫᱚ ᱫᱟᱞ ᱵᱚᱞᱛᱮ ᱮᱢᱚᱱ ᱠᱚ ᱫᱟᱞᱮᱭᱟ ᱢᱟᱱᱮ ᱴᱷᱮᱸᱜᱟ ᱵᱮᱸᱜᱟ ᱠᱚ ᱨᱟᱹᱯᱩᱫᱟ ᱡᱟᱦᱟᱸ ᱡᱟᱦᱟᱸᱭ ᱜᱮ ᱱᱤᱛ ᱫᱷᱟᱹᱵᱤᱡ ᱛᱮ ᱞᱟᱹᱭ ᱟᱠᱟᱫ ᱠᱚᱣᱟᱧ ᱩᱱᱠᱩ ᱚᱠᱚᱭ ᱦᱚᱸ ᱵᱟᱠᱚ ᱯᱟᱹᱛᱭᱟᱹᱣ ᱡᱮ ᱦᱮᱸ ᱴᱷᱮᱸᱜᱟ ᱠᱚ ᱫᱟᱞ ᱨᱯᱩᱠᱟ ᱥᱮ ᱪᱟᱢᱩᱠ ᱠᱚ ᱫᱟᱞ ᱢᱟᱱᱮ ᱫᱟᱞ ᱠᱷᱟᱞ ᱡᱟᱦᱟᱸᱭ ᱴᱷᱮᱡ ᱵᱚᱞᱚᱠᱚᱜ-ᱟ ᱩᱱᱤ ᱦᱚᱸᱠᱚ ᱫᱟᱞ ᱠᱷᱟᱞᱮᱭᱟ᱾
ᱟᱪᱪᱷᱟ ᱟᱪᱪᱷᱟ ᱵᱟᱝᱟ ᱫᱟᱞ ᱱᱚᱛᱮ ᱫᱚ ᱵᱟᱝᱜᱮ᱾
ᱟᱞᱮ ᱥᱮᱫ ᱫᱚ ᱠᱟᱹᱴᱤᱡ ᱵᱷᱤᱱᱟᱹ ᱜᱮᱭᱟ ᱢᱟᱱᱮ
ᱦᱩᱸ ᱦᱩᱸ ᱴᱚᱴᱷᱟᱠᱤᱭᱟᱹ ᱞᱮᱠᱟᱛᱮ ᱦᱮᱸᱥᱮ ᱵᱚᱫᱽᱞᱟᱣ ᱦᱚᱸ ᱫᱟᱲᱮᱭᱟᱜ-ᱟ ᱪᱮᱫᱟᱜ ᱥᱮ ᱦᱩᱭ ᱦᱚᱸ ᱫᱟᱲᱮᱭᱟᱜ-ᱟ ᱚᱱᱟ ᱫᱚ ᱡᱮᱡᱟᱨ ᱚᱠᱟᱥᱮᱫᱟᱜ ᱚᱠᱟᱮ ᱞᱮᱠᱟ ᱱᱤᱭᱟᱢ ᱱᱮᱢᱟᱪᱟᱨ ᱢᱮᱱᱟᱜ ᱟᱠᱟᱫ ᱛᱟᱠᱚᱣᱟ ᱦᱮᱸ ᱵᱟᱝ᱾
ᱦᱮᱸ ᱦᱮᱸ ᱾
ᱟᱞᱮᱫᱚ ᱥᱟᱠᱨᱟᱛ ᱨᱮᱫᱚ ᱵᱷᱮᱡᱟ ᱠᱚ ᱛᱩᱧᱟ ᱥᱮᱸᱫᱨᱟ ᱫᱚ ᱵᱟ ᱠᱚ ᱪᱟᱞᱟᱜ-ᱟ
ᱦᱮᱸ ᱵᱷᱮᱡᱟ ᱫᱚᱠᱚ ᱛᱩᱧ ᱜᱮᱭᱟ ᱟᱞᱮ ᱥᱮᱫ ᱦᱚᱸ ᱵᱷᱮᱡᱟ ᱠᱚ ᱛᱩᱧ ᱜᱮᱭᱟ ᱥᱟᱠᱨᱟᱛ ᱨᱮ᱾
ᱟᱪᱪᱷᱟ ᱟᱪᱪᱷᱟ ᱟᱨ ᱛᱤᱱ ᱚᱠᱛᱚ ᱨᱮᱫᱚ ᱥᱮᱸᱫᱽᱨᱟ ᱠᱚ ᱪᱟᱞᱟᱜ-ᱟ ᱛᱟᱦᱚᱞᱮ?
ᱮᱸ ᱦᱮᱞᱟᱜ ᱟᱠᱚ ᱥᱮᱛᱟᱜ ᱥᱮᱛᱟᱜ ᱾
ᱟᱪᱪᱷᱟ ᱟᱪᱪᱷᱟ ᱟᱪᱪᱷᱟ ᱚᱱᱟ ᱫᱚ ᱚᱠᱟ ᱦᱤᱞᱳᱜ ᱯᱟᱲᱟᱜ-ᱟ ᱚᱱᱟ ᱫᱚ ᱡᱮᱢᱚᱱ ᱟᱵᱚ ᱥᱟᱠᱨᱟᱛ ᱨᱮᱫᱚ ᱵᱚᱱ ᱪᱟᱹᱣᱰᱤ ᱛᱟᱨᱯᱚᱨᱮ ᱵᱟᱹᱣᱰᱤ ᱥᱤᱧ ᱥᱟᱠᱨᱟᱛ ᱛᱟᱨᱯᱚᱨᱮ ᱟᱠᱷᱟᱱ ᱦᱮᱸᱥᱮ᱾ ᱛᱚ ᱚᱠᱟ ᱚᱠᱟ ᱚᱠᱛᱚᱨᱮ ᱩᱱᱥᱚᱢᱚᱭ ᱚᱱᱟ ᱚᱠᱟ ᱫᱤᱱᱴᱟᱜ ᱨᱮᱠᱚ ᱪᱟᱞᱟᱜ-ᱟ?
ᱟᱞᱮ ᱟᱞᱮ ᱟᱞᱮ ᱫᱚ ᱤᱭᱟᱹ ᱥᱟᱠᱨᱟᱛ ᱨᱮ ᱥᱟᱠᱨᱟᱛ ᱢᱩᱪᱟ. ᱛ ᱫᱚ ᱥᱚᱨᱦᱟᱭ ᱫᱚ ᱟᱫᱚ ᱚᱱᱟ ᱠᱷᱟᱹᱛᱤᱨ ᱛᱮ ᱵᱟᱹᱧ ᱞᱟᱹᱭ ᱫᱟᱲᱮᱭᱟᱜ ᱠᱟᱱᱟ ᱪᱮᱫᱟᱜ ᱥᱮ ᱟᱞᱮ ᱫᱚ ᱥᱚᱨᱦᱟᱭ ᱦᱤᱞᱳᱜ ᱨᱮ ᱟᱞᱮ ᱡᱮᱢᱚᱱ ᱟᱞᱮ ᱡᱟᱦᱟᱸ ᱞᱟᱥ ᱥᱚᱨᱦᱟᱭ ᱦᱤᱞᱳᱜ ᱜᱮ ᱡᱟᱦᱟᱸ ᱫᱚ ᱢᱚᱬᱮ ᱫᱤᱱ ᱦᱩᱭᱩᱜ ᱠᱟᱱᱟ ᱢᱟᱱᱮ ᱳᱭ ᱢᱟᱱᱮ ᱮᱠᱫᱤᱱ ᱫᱩᱫᱤᱱ ᱛᱤᱱ ᱫᱤᱱ ᱪᱟᱨ ᱫᱤᱱ ᱯᱟᱸᱪ ᱫᱤᱱ ᱯᱟᱸᱪ ᱫᱤᱱ ᱨᱮ ᱟᱞᱮ ᱥᱟᱠᱨᱟᱛ ᱥᱮᱴᱮᱨᱚᱜ-ᱟ ᱢᱟᱱᱮ ᱮᱱᱦᱤᱞᱳᱜ ᱥᱟᱠᱨᱟᱛ ᱞᱮ ᱧᱩᱨ ᱦᱚᱚᱭᱟ ᱡᱮᱢᱚᱱ ᱥᱟᱠᱨᱟᱛ ᱢᱩᱪᱟᱹᱫ ᱛᱟᱞᱮ ᱥᱚᱨᱦᱟᱭᱟ ᱟᱞᱮ ᱥᱮᱫ ᱫᱚ